ᱦᱮᱸ ᱱᱤᱛᱳᱜ ᱫᱚ ᱟᱢᱟᱜ ᱠᱩᱠᱞᱤ ᱨᱮᱱᱟᱜ ᱛᱮᱞᱟᱧ ᱮᱢᱟᱢᱟ᱾
ᱟᱪᱪᱷᱟ ᱴᱷᱤᱠ ᱜᱮᱭᱟ᱾
ᱠᱩᱠᱞᱤ ᱫᱚᱦᱚᱭ ᱢᱮ ᱾
ᱟᱪᱪᱷᱟ ᱴᱷᱤᱠ ᱜᱮᱭᱟ ᱢᱟ ᱾ ᱟᱪᱪᱷᱟ ᱞᱟᱹᱭ ᱫᱟᱲᱮᱭᱟᱜ ᱟᱢ ᱜᱩᱨᱩ ᱜᱚᱢᱠᱮ ᱛᱤᱥᱮ ᱡᱟᱱᱟᱢ ᱞᱮᱱᱟ?
ᱦᱟᱯᱮ ᱨᱚᱲ ᱟᱹᱰᱤ ᱥᱞᱳ ᱟᱸᱡᱚᱢᱚᱜ ᱠᱟᱱᱟ ᱾
ᱞᱟᱹᱭ ᱫᱟᱲᱮᱭᱟᱜᱼᱟ ᱠᱤ ᱯᱚᱱᱰᱤᱛ ᱨᱚᱜᱷᱩᱱᱟᱛᱷ ᱢᱩᱨᱢᱩ ᱛᱤᱥᱮ ᱡᱟᱱᱟᱢ ᱞᱮᱱᱟ?
ᱵᱟᱹᱧ ᱞᱟᱹᱭ ᱫᱟᱲ
ᱟᱪᱪᱷᱟ᱾
ᱚᱱᱠᱟᱱᱟᱜ ᱠᱤᱪᱷᱩ ᱵᱷᱟᱞᱮ ᱧᱚᱜᱼᱟᱜ ᱡᱟᱛᱮᱧ ᱫᱟᱲᱮᱭᱟᱜ ᱢᱟ ᱥᱤᱢᱯᱤᱞ ᱾
ᱚ ᱟᱪᱪᱷᱟ ᱴᱷᱤᱠ ᱜᱮᱭᱟ, ᱟᱪᱪᱷᱟ ᱱᱚᱜᱼᱚᱭ ᱡᱮ ᱥᱤᱫᱩ ᱠᱟᱹᱱᱦᱩ ᱥᱮᱴᱮᱨᱚᱜ ᱠᱟᱱᱟ ᱥᱤᱫᱩ ᱠᱟᱹᱱᱦᱩ ᱦᱩᱞ ᱱᱚᱣᱟ ᱦᱩᱞᱥᱟᱹᱭ ᱢᱟᱦᱟ ᱤᱫᱤ ᱠᱟᱛᱮᱫ ᱠᱟᱹᱴᱤᱡ ᱵᱚᱠᱛᱚᱵᱵᱚ ᱮᱢ ᱢᱮ ᱾
ᱵᱠᱛᱚᱵᱵᱚ ᱱᱚᱣᱟ ᱱᱤᱭᱟᱹ ᱟᱢᱜᱮ ᱱᱚᱣᱟ ᱱᱤᱭᱟᱹ ᱠᱟᱹᱴᱤᱡ ᱮᱠᱥᱯᱮᱞᱮᱱᱟ. ᱧ ᱢᱮ ᱢᱟ ᱾
ᱟᱪᱪᱷᱟ ᱾
ᱱᱚᱣᱟᱛᱮᱢ ᱠᱟᱞᱪᱟᱨ ᱵᱟᱲᱟᱣ ᱟᱠᱟᱫᱼᱟ ᱟᱢ ᱫᱚ ᱟᱹᱰᱤ ᱪᱮᱨᱦᱨᱟ ᱮᱸᱰᱮ ᱠᱷᱟᱡ ᱤᱧ ᱫᱚ ᱠᱤᱧᱪᱷᱩᱧ ᱥᱮᱬᱟᱭᱟ ᱾
ᱵᱟᱝᱟ ᱱᱚᱣᱟ ᱫᱚ ᱠᱟᱛᱷᱟ, ᱱᱚᱣᱟ ᱫᱚ ᱡᱚᱛᱚ ᱦᱚᱲᱟᱜ ᱵᱟᱲᱟᱭ ᱫᱚᱨᱠᱟᱨ ᱠᱟᱱᱟ ᱥᱮ᱾
ᱦᱮᱸ ᱵᱟᱲᱟᱭ ᱛᱚ ᱫᱚᱠᱟᱨ ᱠᱟᱱᱟ ᱠᱤᱱᱛᱩ ᱦᱚᱭᱛᱳ ᱵᱷ
ᱟᱪᱪᱷᱟ ᱟᱢ ᱪᱮᱫ ᱞᱮᱠᱟᱢ ᱵᱟᱲᱟᱭᱟ ᱚᱱᱠᱟ ᱜᱮ ᱞᱟᱹᱭ ᱢᱮ ᱾ ᱟᱢ ᱠᱟᱹᱴᱤᱡ ᱪᱩᱞᱩᱝ ᱮᱢ ᱵᱟᱲᱟᱭ ᱨᱮᱦᱚᱸ ᱠᱟᱹᱴᱤᱡ ᱪᱩᱞᱩᱝ ᱜᱮ ᱞᱟᱹᱭ ᱢᱮ᱾ ᱛᱷᱚᱲᱟ ᱜᱮᱢ ᱵᱟᱲᱟᱭ ᱠᱷᱟᱡ ᱛᱷᱚᱲᱟ ᱜᱮ ᱞᱟᱹᱭ ᱢᱮ ᱾
ᱦᱮᱸ ᱱᱚᱣᱟ ᱫᱚ, ᱟᱵᱚᱨᱮᱱ ᱥᱤᱫᱩ ᱠᱟᱹᱱᱩ ᱥᱚᱦᱤᱫ ᱞᱮᱱᱟᱠᱤᱱ ᱛᱚ ᱚᱱᱟ ᱱᱤᱭᱟᱹ ᱩᱱᱠᱤᱱᱟᱜ ᱥᱚᱦᱤᱛ ᱫᱤᱵᱚᱥ ᱨᱮ ᱛᱮ ᱱᱚᱣᱟ ᱫᱚᱵᱚᱱ ᱯᱟᱞᱚᱱᱟ ᱾ ᱦᱚᱭᱛᱚ ᱠᱤᱪᱷᱩ ᱩᱱᱠᱤᱱ ᱵᱟᱨᱮᱛᱮ ᱢᱚᱸᱡᱽ ᱵᱷᱟᱞᱤ ᱠᱟᱛᱷᱟ ᱵᱚᱱ ᱞᱟᱹᱭᱟ᱾ ᱱᱚᱣᱟ ᱫᱚ ᱠᱚᱱᱚ ᱩᱛᱥᱚᱵ ᱢᱮᱱᱛᱮ ᱦᱳᱭᱛᱳ ᱵᱟᱵᱚᱱ ᱯᱟᱞᱚᱱᱟ ᱦᱚᱭᱛᱳ ᱞᱟᱦᱟ ᱛᱮ ᱟᱵᱚ ᱱᱚᱣᱟ ᱦᱩᱞ ᱢᱟᱦᱟ ᱨᱮ ᱛᱟᱦᱮᱱ ᱠᱤᱪᱷᱩ ᱚᱱᱠᱟᱱᱟᱜ ᱯᱚᱨᱚᱵᱽ ᱞᱮᱠᱟ ᱢᱮᱱᱛᱮᱵᱚᱱ ᱫᱚᱦᱚᱭᱮᱫ ᱛᱟᱦᱮᱸᱫ ᱢᱟᱱᱟᱣ ᱥᱟᱶᱛᱮ ᱟᱫᱚ ᱤᱱᱟᱹ ᱱᱤᱭᱟᱹᱵᱟᱨ ᱫᱚ ᱥᱮ ᱱᱚᱝᱠᱟ ᱠᱚ ᱞᱟᱹᱭ ᱠᱟᱫᱟ ᱡᱮ ᱱᱚᱣᱟ ᱥᱟᱶᱛᱮ ᱮᱫ ᱟᱵᱚ ᱵᱚᱱ
ᱯᱟᱞᱟᱵᱟᱡᱤ ᱩᱛᱥᱚᱵ ᱠᱚ ᱚᱱᱩᱥᱴᱷᱟᱱ ᱠᱚ ᱡᱟᱦᱟᱱᱟᱜ ᱫᱚᱦᱚ ᱵᱟᱝ ᱜᱟᱱᱚᱜᱼᱟ᱾ ᱛᱚ ᱟᱢᱜᱮ ᱠᱮᱪᱷᱤ ᱮᱠᱥᱯᱞᱮᱱ ᱤᱧ ᱢᱮ ᱢᱟ ᱾ ᱡᱟᱛᱮ ᱤᱧ ᱦᱳᱭᱛᱳ, ᱟᱞᱮᱭᱟᱜ ᱱᱚᱣᱟ ᱥᱩᱨ ᱠᱚᱨᱮ ᱦᱩᱭᱩᱜᱼᱟ ᱦᱚᱦᱚ ᱵᱟᱲᱟᱭ ᱜᱮᱭᱟ ᱠᱚ ᱟᱫᱚ ᱡᱟᱛᱮ ᱚᱱᱟ ᱠᱚᱨᱮᱧ ᱠᱤᱪᱷᱩ ᱵᱷᱟᱞᱮ ᱧᱚᱜ ᱮᱠᱥᱯᱮᱞᱱ ᱠᱟᱛᱮᱧ ᱞᱟᱹᱭ ᱫᱟᱲᱮᱭᱟ ᱠᱚᱣᱟ ᱾
ᱥᱮᱸᱫᱟᱭ ᱡᱚᱠᱷᱚᱱ ᱟᱵᱚ ᱟᱵᱚ ᱤᱝᱨᱮᱡᱽ ᱠᱚ ᱱᱟᱦᱟᱪᱟᱨᱮᱫ ᱵᱚᱱ ᱛᱟᱦᱮᱱᱟ ᱡᱚᱠᱷᱚᱱ ᱤᱝᱨᱮᱡᱽ ᱠᱚ ᱥᱟᱥᱚᱱᱮᱫ ᱛᱟᱦᱮᱱᱟ
ᱦᱮᱸ ᱾
ᱩᱱ ᱚᱠᱛᱮ ᱡᱮᱢᱚᱱ ᱟᱵᱚ ᱠᱚᱫᱚ ᱪᱮᱫ ᱦᱚᱸ ᱵᱟᱵᱚᱱ ᱵᱟᱲᱟᱭ ᱠᱟᱱ ᱛᱟᱦᱮᱱᱟ᱾ ᱩᱱᱫᱚ ᱟᱵᱚ ᱠᱚ ᱪᱮᱛᱟᱱ ᱱᱟᱦᱟᱪᱟᱨ, ᱟᱵᱚ ᱠᱚᱣᱟᱜ ᱡᱟᱭᱜᱟ ᱡᱩᱢᱤ ᱠᱚ ᱨᱮᱡ ᱮᱫ ᱵᱚᱱ ᱛᱟᱦᱮᱱᱟ ᱾
ᱮᱸᱼᱦᱮᱜ᱾
ᱤᱝᱨᱮᱡᱽ ᱠᱚ ᱩᱱᱠᱩ, ᱩᱱᱠᱩ ᱴᱷᱮᱱ ᱫᱚ ᱟᱹᱰᱤ ᱫᱟᱹᱢᱤ ᱫᱟᱹᱢᱤ ᱫᱟᱹᱢᱤᱭᱟᱱ ᱚᱱᱟ ᱡᱟᱦᱟᱸ ᱦᱟᱹᱛᱭᱟᱹᱨ ᱠᱚ
ᱦᱮᱸ ᱾
ᱚᱱᱟ ᱠᱚ ᱛᱟᱸᱦᱮᱡ ᱠᱟᱱᱟ ᱟᱨ ᱟᱵᱚ ᱥᱟᱱᱛᱟᱲ ᱠᱚᱴᱷᱮᱱ ᱫᱚ ᱪᱮᱜ ᱦᱚᱸ ᱵᱟᱝ ᱾ ᱚᱱᱟ ᱠᱚ ᱧᱮᱞ ᱠᱟᱛᱮᱜ ᱥᱤᱫᱩ ᱠᱟᱹᱱᱩ ᱟᱨᱦᱚᱸ ᱠᱚ ᱛᱟᱦᱮᱸᱜ ᱠᱟᱱ ᱜᱮᱭᱟ ᱟᱹᱠᱤᱱ ᱨᱮᱱ ᱵᱚᱭᱦᱟ ᱠᱚ ᱾ ᱥᱤᱫᱟᱹ ᱠᱟᱹᱱᱩ, ᱪᱟᱸᱫᱽ ᱵᱷᱟᱭᱨᱚ, ᱯᱷᱩᱞᱚ ᱡᱷᱟᱱᱚ ᱾
ᱦᱮᱸ ᱾
ᱱᱩᱠᱩ ᱠᱚ ᱱᱚᱣᱟ ᱚᱱᱟ ᱠᱚ ᱧᱮᱞ ᱠᱟᱛᱮᱜ ᱢᱟᱱᱮ ᱩᱝ ᱠᱩ ᱤᱝᱨᱮᱡᱽ ᱠᱚ ᱥᱟᱶ ᱞᱟᱹᱲᱦᱟᱹᱭ ᱞᱮᱱᱟ ᱠᱚ ᱚᱱᱟ ᱵᱷᱚᱜᱽᱱᱟᱰᱤᱢ ᱟᱸᱡᱚᱢ ᱠᱟᱜᱼᱟ ᱥᱮ ᱵᱟᱝ?
ᱦᱮᱸ ᱟᱸᱡᱚᱢ ᱠᱟᱹᱟᱧ ᱾
ᱚᱱᱟ ᱵᱷᱚᱜᱽᱱᱟᱰᱤ ᱨᱮᱜᱤ
ᱦᱮᱸ ᱾
ᱩᱱᱟᱹᱜ ᱞᱟᱹᱲᱦᱟᱹᱭ ᱠᱟᱛᱮᱜ ᱦᱚᱸ ᱥᱤᱫᱷᱩ ᱠᱟᱹᱱᱦᱩ ᱩᱱᱠᱤᱱ ᱢᱟᱱᱮ ᱵᱟᱹᱠᱤᱱ ᱜᱚᱡ ᱞᱮᱱᱟ ᱪᱟᱹᱢᱵᱩᱠ ᱛᱮᱠᱚ ᱫᱟᱞ ᱠᱮᱫ ᱠᱤᱱᱟ, ᱮᱱᱦᱚᱸ ᱵᱟᱹᱠᱤᱱ ᱜᱚᱡ ᱞᱮᱱᱟ ᱾
ᱦᱮᱸ ᱾
ᱢᱩᱪᱟᱹᱫ ᱨᱮ ᱚᱱᱟ ᱚᱸᱰᱮ ᱠᱚ ᱯᱟᱹᱥᱤ ᱠᱮᱜ ᱠᱤᱱᱟ ᱚᱱᱟ ᱵᱟᱸᱲᱮ ᱵᱩᱴᱟᱹᱨᱮ ᱟᱸᱡᱚᱢ ᱠᱟᱜ ᱜᱮᱭᱟᱢ ᱥᱮ?
ᱦᱮᱸ ᱟᱸᱡᱚᱢ ᱠᱟᱹᱫᱟᱹᱧ ᱾
ᱥᱟᱫᱚᱢ ᱛᱮᱠᱚ ᱜᱚᱴᱟ ᱰᱟᱦᱟᱨ ᱠᱚ ᱚᱨ ᱠᱮᱜ ᱠᱤᱱᱟ ᱩᱱᱟᱹᱜ ᱠᱚ ᱱᱟᱦᱟ ᱪᱟᱨ ᱠᱮᱜ ᱠᱤᱱᱟ ᱮᱱ ᱦᱚᱸ ᱵᱟᱹᱠᱤᱱ ᱜᱚᱡ ᱞᱮᱱᱟ ᱟᱨ ᱚᱱᱟ ᱢᱩᱪᱟᱹᱫ ᱨᱮ ᱚᱱᱟ ᱵᱟᱸᱲᱮ ᱫᱟᱨᱮ ᱨᱮᱠᱚ ᱯᱟᱹᱥᱤ ᱠᱮᱜ ᱠᱤᱱᱟ ᱟᱨ ᱱᱚᱣᱟ ᱫᱚ ᱦᱩᱭ ᱞᱮᱱᱟ ᱛᱟᱦᱮᱸᱫ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱚ ᱡᱩᱱ ᱨᱮ ᱾
ᱦᱮᱸ ᱾
ᱚᱱᱟ ᱠᱷᱟᱹᱛᱤᱨ ᱱᱤᱛᱚᱜ ᱦᱟᱹᱵᱤᱡ ᱟᱵᱚ ᱫᱚ ᱩᱱᱠᱩᱣᱟᱜ ᱢᱟᱱᱮ ᱡᱟᱦᱟᱸ ᱩᱱᱠᱩᱣᱟᱜ ᱡᱟᱦᱟᱸ ᱟᱵᱚ ᱞᱟᱹᱜᱤᱫ ᱠᱚ ᱠᱟᱹᱢᱤ ᱦᱚᱴᱚ ᱠᱟᱫᱟ ᱱᱚᱣᱟ ᱫᱚ ᱛᱤᱥᱦᱚ ᱟᱵᱚ ᱫᱚ ᱵᱟᱵᱚᱱ ᱯᱩᱨᱟᱹᱣ ᱫᱟᱲᱮᱭᱟᱜᱼᱟ ᱩᱱᱠᱩ ᱡᱟᱦᱟᱸ ᱠᱚ ᱮᱢ ᱴᱚᱠᱟᱜ ᱵᱚᱱᱟ ᱱᱚᱣᱟ ᱫᱚ ᱾
ᱦᱮᱸ ᱾
ᱩᱝᱠᱩ ᱞᱟᱹᱜᱤᱫ ᱜᱳ ᱟᱵᱚ ᱱᱤᱛᱚᱜ ᱦᱚᱸ ᱢᱮᱱᱟᱜ ᱵᱚᱱᱟ ᱩᱝᱠᱳ ᱵᱟᱠᱚ ᱛᱟᱸᱦᱮ ᱞᱮᱱᱠᱷᱟᱱ ᱟᱵᱚ ᱦᱚᱸ ᱯᱟᱞᱮᱱ ᱵᱟᱵᱚᱱ ᱛᱟᱦᱮᱸ ᱠᱚᱜᱼᱟ ᱾
ᱦᱮᱸ ᱟᱵᱚᱣᱟᱜ ᱱᱚᱣᱟ ᱦᱚᱭᱛᱚ ᱥᱟᱱᱛᱟᱲ ᱥᱚᱢᱟᱡᱽ ᱵᱟᱝ ᱛᱟᱦᱮᱸ
ᱦᱳᱭ ᱾
ᱦᱮᱸ ᱾
ᱱᱚᱝᱠᱟ ᱜᱮᱠᱚ ᱱᱟᱦᱟᱪᱟᱨ ᱠᱮᱵᱚᱱᱟ ᱱᱤᱛᱚᱜ ᱦᱚᱸ ᱾
ᱦᱮᱸ ᱾ ᱟᱨ ᱱᱚᱜᱼᱚᱭ ᱦᱮᱛᱚᱜ ᱛᱟᱦᱞᱮ ᱠᱤᱪᱷᱩ ᱚᱝᱠᱟᱜᱮ ᱱᱟᱦᱟᱪᱟᱨ ᱫᱚ ᱪᱟᱞᱟᱜ ᱠᱟᱱᱟ ᱱᱚᱣᱟ ᱠᱚᱫᱚ ᱥᱟᱹᱨᱤ ᱥᱮ ᱮᱲᱮ?
ᱦᱳᱭ ᱪᱟᱞᱟᱜ ᱠᱟᱱ ᱜᱮᱭᱟ ᱱᱟᱦᱟᱪᱟᱨ ᱫᱚ ᱪᱟᱞᱟᱜ ᱠᱟᱱ ᱜᱮᱭᱟ ᱾
ᱪᱟᱞᱟᱣ ᱫᱚ ᱪᱟᱞᱟᱜ
ᱢᱟᱱᱮ ᱞᱟᱹᱭ ᱞᱮᱠᱷᱟᱱ ᱫᱚ ᱱᱮᱛᱟᱨ ᱫᱚ ᱠᱩᱲᱤ ᱦᱚᱯᱚᱱᱟᱜ ᱥᱮᱯᱴᱤ ᱫᱚ ᱵᱟᱹᱱᱩᱜ ᱠᱟᱜᱼᱟ ᱱᱮᱛᱟᱨ ᱫᱚ ᱾
ᱦᱮᱸ ᱟᱨ ᱱᱚᱜᱼᱚᱭ ᱡᱮ ᱢᱤᱫᱴᱤᱡ ᱱᱟᱣᱟ ᱧᱚᱜ ᱦᱮᱡ ᱠᱟᱱ ᱩᱱᱤ ᱪᱮᱫᱞᱮᱠᱟ ᱟᱵᱚ ᱥᱮᱯᱷᱴᱤ ᱮᱢ ᱫᱟᱲᱮᱭᱟᱵᱚᱱ ᱠᱟᱱᱟ ᱾
ᱚᱱᱟ ᱠᱚᱫᱚ ᱵᱟᱹᱧ ᱵᱟᱲᱟᱭᱟ ᱩᱱᱟᱹᱜ ᱫᱚ ᱤᱧ ᱫᱚ ᱚᱱᱟ ᱠᱚ ᱫᱚ ᱜᱚᱞᱯᱷᱚ ᱵᱟᱝ ᱞᱟᱹᱠᱛᱤ ᱠᱟᱱᱟ ᱚᱸᱰᱮ ᱫᱚ ᱚᱱᱟ ᱫᱚ ᱨᱟᱡᱽᱱᱤᱛᱤ ᱨᱮᱱᱟᱜ ᱠᱟᱛᱷᱟ ᱠᱟᱱᱟ ᱥᱮ ᱾
ᱦᱮᱸ ᱟᱹᱰᱤ ᱢᱚᱸᱡᱽ ᱢᱮᱱᱠᱷᱟᱱ ᱟᱢᱜᱮ ᱦᱚᱭᱛᱚ ᱠᱤᱪᱷᱩ ᱥᱟᱱᱛᱟᱲᱤ ᱨᱮᱱᱟᱜ ᱦᱚᱭ ᱚᱱᱠᱟ ᱵᱮᱥᱤᱠ ᱡᱤᱱᱤᱥ ᱞᱟᱹᱭ ᱢᱮ ᱾
ᱪᱮᱫ ᱤᱧ ᱞᱟᱹᱭᱟᱢᱟ?
ᱵᱮᱥᱤᱠ ᱡᱤᱱᱤᱥ ᱡᱟᱦᱟᱸ ᱠᱚ ᱯᱳᱭᱛᱮᱠ ᱟᱵᱚ ᱥᱟᱱᱛᱟᱲᱟᱜ ᱦᱚᱭᱛᱳ ᱤᱧ ᱫᱚ ᱩᱱᱟᱹᱜ ᱥᱟᱱᱛᱟᱲᱤ ᱛᱮᱫᱚ ᱵᱟᱹᱧ ᱤᱭᱟᱹᱣ ᱟᱠᱟᱫᱟ ᱚᱞ ᱵᱟᱲᱟᱣ ᱟᱠᱟᱱᱟ ᱥᱮ ᱵᱟᱹᱧ ᱤᱭᱟᱹ ᱠᱟ
ᱟᱢ ᱡᱮᱢᱚᱱ ᱵᱟᱢ ᱞᱟᱹᱭ ᱞᱮᱫᱟ ᱜᱩᱨᱩ ᱜᱚᱢᱠᱮ ᱫᱚᱭ ᱡᱟᱱᱟᱢ ᱞᱮᱱ ᱛᱟᱦᱮᱸᱫ ᱩᱱᱤᱥᱥᱚ ᱯᱟᱸᱪ ᱨᱮ ᱾ ᱟᱨ ᱱᱚᱣᱟ ᱚᱞᱪᱤᱠᱤ ᱫᱚ ᱥᱤᱨᱡᱟᱣ ᱞᱮᱱᱟ ᱩᱱᱤᱥᱥᱚ ᱯᱚᱸᱪᱤᱥ ᱨᱮ ᱾
ᱦᱮᱸ ᱤᱧ ᱚᱱᱟ ᱠᱚᱨᱮ ᱠᱩᱠᱞᱤ ᱨᱮᱱᱟᱜ ᱤᱭᱟᱹ ᱵᱟᱹᱧ ᱫᱚᱦᱚ ᱞᱮᱫᱟ ᱾
ᱦᱮᱸ ᱟᱨ ᱵᱟᱭ ᱥᱮ ᱟᱵᱚᱣᱟᱜ ᱟᱢ ᱵᱟᱲᱟᱭᱟ ᱟᱵᱚᱣᱟᱜ ᱱᱚᱣᱟ ᱥᱟᱱᱛᱟᱲᱤ ᱵᱷᱟᱥᱟ ᱛᱤᱥ ᱢᱟᱱᱮ ᱥᱚᱝᱵᱤᱫᱷᱟᱱ ᱨᱮ ᱥᱮᱞᱮᱫ ᱞᱮᱱᱟ?
ᱦᱮᱸ ᱤᱧ ᱵᱟᱹᱧ ᱵᱟᱲᱟᱭᱟ ᱞᱟᱹᱭᱤᱧ ᱢᱮ ᱾
ᱚ ᱚᱱᱟ ᱫᱚ ᱥᱮᱞᱮᱫ ᱞᱮᱱᱟ ᱫᱩᱦᱟᱡᱟᱨ ᱛᱤᱱ ᱨᱮᱭᱟᱜ ᱵᱟᱭᱤᱥᱮ ᱰᱤᱥᱮᱢᱵᱚᱨ ᱨᱮ ᱾ ᱚᱱᱟ ᱞᱟᱹᱜᱤᱫ ᱵᱟᱭᱤᱥᱮ ᱰᱤᱥᱮᱢᱵᱚᱨ ᱫᱚᱠᱚ ᱢᱟᱱᱟᱣᱟ ᱢᱮᱱᱛᱮ ᱯᱟᱹᱨᱥᱤ ᱡᱤᱛᱠᱟᱹᱨ ᱢᱟᱦᱟ ᱠᱟᱱᱟ ᱩᱱ ᱦᱤᱞᱳ ᱫᱚ ᱾ ᱟᱯᱮ ᱠᱚᱫᱚ ᱵᱟᱝᱯᱮ ᱢᱟᱱᱟᱣᱟ ᱞᱮᱠᱤᱱ ᱟᱞᱮ ᱥᱟᱱᱛᱟᱞᱤ ᱢᱤᱰᱤᱭᱟᱢ ᱨᱮᱫᱚ ᱱᱚᱣᱟ ᱠᱚᱫᱚᱞᱮ ᱢᱟᱱᱟᱣ ᱜᱮᱭᱟ ᱾
ᱦᱮᱸ ᱢᱟᱱᱮ ᱦᱳᱭᱛᱳ ᱚᱱᱟᱛᱮ ᱟᱢ ᱡᱚᱠᱷᱚᱱᱮ ᱮᱢ ᱦᱮᱸ ᱢᱟᱱᱮ ᱟᱢ ᱚᱞᱛᱮ ᱢᱟᱱᱮ ᱟᱢᱮᱢ ᱯᱟᱲᱦᱟᱜ ᱠᱟᱱᱟ ᱱᱤᱥᱪᱳᱭ ᱟᱢ ᱫᱚ ᱚᱱᱟ ᱠᱚᱨᱮᱱᱟᱜ ᱥᱚᱢᱚᱥᱛᱚ ᱠᱤᱪᱷᱩ ᱜᱮ ᱯᱟᱞᱚᱱ ᱞᱟᱜᱟᱣ ᱢᱮᱭᱟ ᱾
ᱦᱳᱭ ᱟᱯᱮ ᱦᱚᱸ ᱵᱟᱲᱟᱭ ᱫᱚᱨᱠᱟᱨ ᱱᱚᱣᱟ ᱠᱚᱫᱚ ᱥᱟᱱᱛᱟᱲ ᱠᱟᱱᱟᱯᱮ ᱱᱚᱣᱟ ᱫᱚ ᱵᱟᱲᱟᱭ ᱫᱚᱨᱠᱟᱨ ᱠᱟᱱ ᱛᱟᱯᱮ
ᱦᱮᱸ ᱵᱟᱲᱟᱭ ᱫᱚᱨᱠᱟᱨ ᱛᱟᱯᱮ ᱫᱚ ᱵᱟᱝ ᱛᱟᱵᱚ ᱾
ᱦᱳᱭ ᱛᱟᱵᱚ ᱟᱞᱮ ᱫᱚᱞᱮ ᱵᱟᱲᱟᱭ ᱜᱮᱭᱟ ᱛᱚ ᱾
ᱦᱮᱸ ᱛᱚ ᱥᱟᱶᱛᱮ ᱟᱞᱮ ᱫᱚᱯᱮ ᱵᱷᱤᱱᱟᱹ ᱠᱟᱞᱮ ᱠᱟᱱᱟ ᱵᱚᱞᱮ ᱟᱞᱮ ᱫᱚ
ᱦᱳᱭ ᱢᱟᱱᱮ ᱵᱟᱲᱟᱭ ᱫᱚᱨᱠᱟᱨ ᱥᱚᱨᱠᱟᱨ ᱠᱟᱱ ᱛᱟᱵᱚᱱ ᱡᱚᱛᱚ ᱟᱭᱢᱟ ᱟᱹᱛᱩ ᱨᱮ ᱟᱭᱢᱟ ᱦᱚᱲ ᱜᱮ ᱵᱟᱠᱚ ᱵᱟᱲᱟᱭ ᱜᱮᱭᱟ ᱾ ᱞᱟᱹᱭᱟᱠᱚ ᱥᱟᱱᱛᱟᱲᱤ ᱯᱟᱲᱦᱟᱣ ᱠᱟᱛᱮᱫ ᱪᱮᱫ ᱦᱩᱭᱩᱜᱼᱟ?
ᱦᱮᱸ ᱤᱭᱟᱹ ᱥᱟᱱᱛᱟᱲᱤ ᱟᱞᱮᱭᱟᱜ ᱚᱸᱰᱮ ᱛᱟᱦᱮᱸᱱ ᱢᱟ ᱟᱫᱚ ᱟᱞᱮ ᱦᱚᱸ ᱵᱟᱝᱞᱟᱛᱮ ᱵᱟᱝᱠᱚ ᱚᱞ ᱦᱚᱪᱚ ᱞᱮᱭᱟ ᱚᱱᱟᱛᱮ ᱵᱟᱠᱷᱟᱱ ᱚᱞ ᱦᱚᱪᱚ ᱞᱮᱠᱷᱟᱱ ᱦᱟᱛᱟᱣ ᱦᱩᱭ ᱠᱚᱣᱟ ᱾ ᱟᱨ ᱡᱩᱫᱤ ᱠᱚᱞᱮᱡᱽ ᱴᱟᱭᱤᱢ ᱨᱮ ᱥᱟᱱᱛᱟᱞᱤ ᱦᱟᱛᱟᱣ ᱠᱮᱤᱧ ᱛᱟᱦᱞᱮ ᱤᱧ ᱵᱚᱦᱩᱛ ᱠᱤᱪᱷᱩ ᱯᱮᱠᱴᱤᱥ ᱞᱟᱜᱟᱣ ᱠᱤᱧᱟ ᱾
ᱦᱩᱸ
ᱟᱯᱮ ᱫᱚ ᱤᱥᱠᱩᱞ ᱡᱤᱵᱚᱱ ᱠᱷᱚᱱᱟᱜ ᱜᱮ ᱡᱟᱱᱤᱡ ᱚᱞᱪᱤᱠᱤ ᱜᱮᱯᱮ ᱦᱟᱛᱟᱣ ᱠᱟᱫᱟ?
ᱦᱳᱭ ᱟᱞᱮ ᱫᱚ ᱤᱥᱠᱩᱞ ᱠᱷᱚᱱᱟᱜ ᱜᱮ ᱚᱞᱪᱤᱠᱤ ᱛᱮᱞᱮ ᱯᱟᱲᱦᱟᱣ ᱠᱟᱱᱟ ᱾
ᱵᱟᱝᱞᱟ ᱦᱚᱞᱮ ᱵᱟᱲᱟᱭ ᱜᱮᱭᱟ ᱵᱟᱝ ᱵᱟᱝ ᱠᱟᱛᱷᱟ ᱫᱚ ᱵᱟᱝ ᱠᱟᱱᱟ ᱵᱟᱝᱞᱟ ᱦᱚᱞᱮ ᱵᱟᱲᱟᱭ ᱜᱮᱭᱟ ᱾
ᱦᱮᱸ
ᱡᱮᱢᱚᱱ ᱡᱮᱢᱚᱱ ᱚᱭᱮᱥᱴ ᱵᱮᱝᱜᱚᱞ ᱨᱮᱵᱚᱱ ᱛᱟᱦᱮᱱ ᱠᱟᱱᱟ ᱵᱟᱝᱞᱟ ᱫᱚ ᱵᱟᱲᱟᱭ ᱫᱚᱨᱠᱟᱨ ᱠᱟᱱ ᱛᱟᱵᱚᱱᱟ ᱟᱵᱚ ᱠᱚᱣᱟᱜ ᱫᱚ ᱾
ᱦᱮᱸ ᱟᱨ ᱟᱵᱚ ᱫᱚ ᱡᱚᱛᱚ ᱵᱷᱟᱥᱟ ᱜᱮᱵᱚᱱ ᱞᱟᱹᱭ ᱫᱟᱲᱮᱭᱟᱜᱼᱟ ᱥᱮᱵᱚᱱ ᱪᱮᱫ ᱫᱟᱲᱮᱭᱟᱜᱼᱟ ᱡᱩᱫᱤ ᱵᱚᱱ ᱤᱪᱪᱷᱟᱹᱭᱟ ᱾
ᱦᱳᱭ
ᱦᱮᱸ ᱟᱪᱪᱷᱟ ᱟᱯᱮ ᱚᱱᱟ ᱠᱚᱨᱮ ᱪᱮᱫ ᱚᱱᱠᱟᱱᱟᱜ ᱡᱤᱱᱤᱥ ᱦᱩᱭᱩᱜᱼᱟ ᱢᱟᱱᱮ ᱟᱨᱠᱤ ᱞᱟᱹᱴᱩ ᱧᱚᱜ ᱟᱵᱚ ᱥᱟᱱᱛᱟᱲ ᱠᱚᱣᱟᱜ?
ᱟᱞᱮ ᱢᱩᱨᱥᱤᱫᱟᱵᱟᱫᱽ ᱨᱮ,
ᱦᱩᱸ
ᱢᱩᱨᱥᱤᱫᱟᱵᱟᱫᱽ ᱨᱮᱫᱚ ᱪᱮᱫ ᱟᱞᱮ ᱴᱷᱮᱱ ᱤᱧ ᱫᱚ ᱡᱟᱹᱥᱛᱤ ᱚᱲᱟᱜ ᱨᱮ ᱵᱟᱹᱧ ᱛᱟᱦᱮᱱ ᱜᱮᱭᱟ ᱟᱫᱚ ᱩᱱᱟᱹᱜ ᱫᱚ ᱵᱟᱹᱧ ᱵᱟᱲᱟᱭᱟ ᱾
ᱟᱪᱪᱷᱟ ᱱᱚᱜᱼᱚᱭ ᱠᱤᱪᱷᱩ ᱫᱤᱱ ᱦᱚᱞᱟ ᱥᱮ ᱢᱟᱫᱮᱨ ᱦᱤᱞᱳᱜ ᱪᱟᱞᱟᱣ ᱮᱱ ᱪᱮᱫ ᱦᱟᱸᱜ ᱠᱚ ᱢᱮᱱᱟ ᱦᱟᱸᱜ? ᱟᱵᱚ ᱥᱟᱱᱛᱟᱲ ᱟᱜ᱾
ᱟᱢᱵᱟᱵᱩᱛᱤ ᱥᱮ ᱪᱮᱫ?
ᱯᱤᱴᱷᱟᱹ ᱵᱟᱲᱟᱭ ᱠᱮᱫ, ᱯᱤᱴᱷᱟᱹ ᱵᱟᱲᱟᱭ ᱟᱯᱮ ᱥᱮ ᱵᱟᱝ
ᱱᱚᱶᱟ ᱫᱚ ᱟᱞᱮ ᱥᱮᱱ ᱫᱚ ᱵᱟᱝ ᱦᱳᱭᱳᱜ ᱜᱮᱭᱟ᱾
ᱵᱟᱝ ᱦᱩᱭᱩᱜᱼᱟ?
ᱵᱟᱝ,
ᱚ, ᱟᱞᱮ ᱥᱮᱫ ᱫᱚ ᱦᱩᱭᱩᱜ-ᱟ᱾ ᱨᱩᱱᱦᱤ ᱥᱮ ᱟᱵᱟ‌ᱵᱩᱛᱤ ᱠᱚ ᱢᱮᱛᱟᱜᱟ ᱵᱟᱹᱧ ᱵᱟᱲᱟᱭᱟ ᱵᱷᱟᱞᱮ ᱴᱷᱤᱠ, ᱛᱚ ᱦᱩᱭ ᱚᱱᱟ ᱜᱮᱧ ᱟᱯᱮ ᱥᱮᱫ ᱫᱚ ᱛᱟᱞᱦᱮ ᱟᱯᱮ ᱥᱮᱫ ᱟᱨ ᱟᱞᱮ ᱥᱮᱫ ᱫᱚ ᱠᱤᱪᱷᱩ ᱟᱞᱟᱫᱟᱜ ᱡᱟᱹᱱᱤᱡ,
ᱦᱳᱭ ᱟᱞᱟᱫᱟ ᱜᱮᱭᱟ᱾
ᱦᱮᱸ, ᱛᱚ ᱚᱱᱠᱟ ᱱᱟᱜ ᱢᱟ ᱠᱤᱪᱷᱩ ᱱᱚᱣᱟ ᱨᱮᱫᱚ ᱟᱢᱜᱮ ᱴᱟᱭᱤᱢ ᱥᱯᱮᱱᱰ ᱞᱟᱜᱟᱣ ᱢᱮᱭᱟ᱾
ᱩᱸ,
ᱱᱚᱣᱟ ᱨᱮ ᱫᱚ ᱠᱤᱪᱷᱩ ᱟᱢ ᱜᱮ ᱞᱟᱹᱭ ᱠᱟᱛᱮᱫ ᱴᱟᱭᱤᱢ ᱥᱯᱮᱱᱰ ᱞᱟᱜᱟᱣ ᱢᱮᱭᱟ, ᱠᱟᱨᱚᱱ ᱚᱱᱠᱟ ᱤᱧ ᱴᱷᱮᱱ ᱟᱭᱰᱤᱭᱟ ᱵᱟᱝ ᱦᱤᱡᱩᱜ ᱠᱟᱱᱟ, ᱡᱮ ᱚᱱᱠᱟ ᱱᱟᱜ ᱡᱤᱱᱤᱥ ᱴᱷᱮᱱ ᱞᱤᱧ ᱫᱚᱦᱚᱭᱟ᱾
ᱟᱪᱪᱷᱟ, ᱟᱯᱮ ᱥᱮᱱ ᱥᱚᱨᱦᱟᱭ ᱢᱟ ᱦᱩᱭᱩᱜ ᱜᱮᱭᱟ ᱥᱮ?
ᱦᱮᱸ ᱦᱩᱭᱩᱜ ᱜᱮᱭᱟ᱾
ᱟ ᱥᱚᱨᱦᱟᱭ ᱤᱫᱤ ᱠᱟᱛᱮᱜ ᱢᱟ ᱥᱮ ᱞᱟᱹᱭ ᱟᱹᱧ ᱢᱮ ᱟᱯᱮ ᱥᱮᱫ ᱥᱚᱨᱦᱟᱭ ᱪᱮᱫ ᱞᱮᱠᱟ ᱦᱩᱭᱩᱜᱼᱟ ᱪᱮᱫ ᱞᱮᱠᱟ ᱵᱟᱝ-ᱟ?
ᱟᱞᱮ ᱥᱮᱫ ᱫᱚ, ᱥᱚᱨᱦᱟᱭ ᱫᱚ ᱟᱹᱰᱤ ᱢᱚᱸᱡᱽ ᱜᱮ ᱦᱩᱭᱩᱜᱼᱟ ᱛᱚᱵᱮ ᱪᱮᱫ ᱞᱮᱠᱟᱧ ᱮᱠᱥᱯᱞᱮ ᱟᱢᱟ ᱚᱱᱟ ᱜᱮ, ᱡᱮ ᱰᱟᱹᱝᱨᱤ ᱠᱚ ᱠᱷᱩᱱᱴᱟᱹᱣ ᱠᱚᱣᱟ ᱞᱮ᱾ ᱟᱯᱮ ᱚᱱᱛᱮ ᱠᱚ ᱠᱷᱩᱱᱴᱟᱹᱣ ᱠᱚᱣᱟ ᱥᱮ ᱵᱟᱝ?
ᱟᱞᱮ ᱥᱮᱫ ᱫᱚ ᱵᱟ ᱞᱮ ᱠᱷᱩᱱᱴᱟᱹᱣ ᱠᱚ ᱜᱮᱭᱟ᱾
ᱚ, ᱛᱟᱦᱞᱮ ᱡᱮ ᱚᱱᱟ ᱜᱮᱛᱚ ᱵᱚ ᱦᱩᱛ ᱟᱞᱟᱫᱟ ᱛᱚᱯᱷᱟᱫ ᱯᱟᱲᱟᱣ ᱱᱟ᱾
ᱚᱱᱟ ᱜᱮᱛᱚᱧ ᱢᱮᱛᱟᱢ ᱠᱟᱱᱟ ᱟᱢ ᱟᱯᱮ ᱥᱮᱱᱟᱜ ᱥᱚᱨᱦᱟᱭ ᱨᱮᱱᱟᱜ ᱮᱢ ᱞᱟᱹᱭ ᱟᱸᱡᱚᱢ ᱟᱹᱧ ᱠᱷᱟᱡ, ᱟᱹᱰᱤ ᱵᱷᱟᱹᱜᱤ ᱠᱚᱜᱼᱟ᱾
ᱟᱞᱮ ᱥᱮᱫ ᱫᱚ ᱚᱱᱮ ᱰᱟᱹᱝᱨᱤ ᱠᱚᱞᱮ ᱠᱷᱩᱱᱴᱟᱹᱣ ᱠᱚᱣᱟ ᱠᱩᱞᱦᱤ ᱠᱩᱞᱦᱤ ᱛᱮ᱾ ᱮᱸᱫ ᱤᱭᱟᱹ ᱠᱚ ᱞᱮ ᱵᱤᱫᱟ, ᱮᱸᱫ ᱠᱷᱩᱱᱴᱤ ᱠᱚ ᱛᱟᱯᱚᱨ ᱚᱱᱟ ᱨᱮ ᱰᱟᱹᱝᱨᱤ ᱠᱚ ᱞᱮ ᱠᱷᱩᱱᱴᱟᱹᱣ ᱠᱚᱣᱟ ᱟᱨ ᱮᱱᱮᱡ ᱡᱟᱞᱮ, ᱟᱨ ᱟᱯᱮ ᱥᱮᱫ ᱫᱚ ᱪᱮᱫ ᱞᱮᱠᱟ ᱦᱳᱭ ᱚᱱᱠᱟ ᱜᱮ ᱦᱳᱭᱳᱜᱼᱟ᱾
ᱟᱞᱮ ᱥᱮᱱ ᱫᱚ ᱚᱱᱠᱟ ᱰᱟᱹᱝᱨᱤ ᱠᱚᱫᱚ ᱵᱟᱠᱚ ᱠᱷᱩᱱᱴᱟᱹᱣ ᱠᱚᱣᱟ, ᱠᱤᱱᱛᱩ ᱮᱱᱮᱡ ᱥᱮᱨᱮᱧ ᱫᱚ ᱦᱩᱭᱩᱜ ᱜᱮᱭᱟ᱾
ᱚ ᱟᱯᱮ ᱫᱚ ᱟᱹᱛᱩ ᱟᱯᱮ ᱚᱱᱛᱮ ᱫᱚ ᱟ ᱟᱹᱛᱩ ᱨᱮ ᱟᱹᱛᱩ ᱦᱮᱱᱟᱜ ᱛᱟᱯᱮᱭᱟ?
ᱦᱳᱭ ᱟᱹᱛᱳ ᱦᱮᱱᱟᱜ ᱛᱟᱞᱮ ᱜᱮᱭᱟ᱾
ᱚ ᱟᱨ ᱢᱟᱜ ᱢᱚᱬᱮ ᱠᱚᱠᱚ ᱞᱟᱹᱭ ᱵᱟᱲᱟᱭ ᱫᱚ ᱚᱱᱟ ᱠᱚᱫᱚ ᱯᱮ ᱢᱟᱱᱟᱣ ᱟᱥᱮ ᱵᱟᱝ?
ᱵᱟᱝᱼᱟ ᱟᱞᱮ ᱥᱮᱱ ᱫᱚ ᱵᱟᱭ ᱦᱩᱭᱩᱜ ᱜᱮᱭᱟ ᱚᱱᱟ ᱢᱟᱜᱼᱢᱚᱬᱮᱸ ᱠᱚᱫᱚ᱾
ᱚ, ᱠᱤᱱᱛᱩ ᱧᱮᱞ ᱵᱟᱲᱟᱭ ᱜᱮᱭᱟᱢ ᱟᱵᱚ ᱦᱚᱲ ᱠᱚᱠᱚ ᱟᱲᱟᱜ ᱟᱲᱟᱜ ᱵᱟᱲᱟᱜ ᱜᱮ ᱟᱱᱟᱜ ᱜᱮᱭᱟ ᱡᱮ ᱢᱟᱜ ᱢᱚᱬᱮ ᱢᱮᱱᱛᱮ ᱧᱮᱞ ᱵᱟᱲᱟ ᱟᱠᱟᱫ ᱜᱮᱭᱟᱢ ᱱᱤᱥᱪᱚᱭ ᱡᱟᱹᱱᱤᱡ,
ᱦᱳᱭ ᱤᱧ ᱡᱟᱦᱟ ᱨᱮᱧ ᱛᱟᱦᱮᱱᱟ ᱱᱤᱛᱚᱜ ᱱᱚᱱᱛᱮ ᱫᱚ ᱦᱩᱭᱩᱜ ᱜᱮᱭᱟ ᱡᱚᱛ ᱛᱚ ᱞᱮᱠᱟᱱᱟᱜ ᱜᱮ ᱢᱟᱜᱼᱢᱚᱬᱮᱸ ᱠᱚ, ᱟᱢᱟᱵᱚᱛᱤ ᱠᱚ ᱡᱚᱛᱚ ᱜᱮ ᱦᱩᱭᱩᱜ ᱜᱮᱭᱟ᱾
ᱚ, ᱟᱞᱮ ᱥᱮᱫ ᱫᱚ ᱚᱱᱮ ᱚᱱᱠᱟ ᱥᱚᱦᱟᱭ ᱨᱮ ᱫᱚ ᱰᱟᱹᱝᱨᱤ ᱠᱚᱠᱚ ᱠᱷᱩᱱᱴᱟᱹᱣ ᱵᱟᱲᱟ ᱠᱚᱣᱟ᱾ ᱟᱨ ᱠᱚ ᱯᱤᱴᱷᱟᱹ ᱵᱟᱲᱟᱭᱟ᱾ ᱟᱯᱮ ᱫᱚ ᱯᱤᱴᱷᱟᱹ ᱵᱟᱲᱟᱭᱼᱟ ᱥᱮ ᱵᱟᱝ?
ᱵᱟᱝᱼᱟ ᱟᱞᱮ ᱥᱮᱱ ᱫᱚ ᱵᱟᱠᱚ ᱯᱤᱴᱷᱟᱹ ᱵᱟᱲᱟᱭ ᱜᱮᱭᱟ᱾
ᱢᱟᱱᱮ ᱪᱮᱫ ᱯᱤᱴᱷᱟᱹ ᱦᱚᱸ‌ ᱵᱟᱝ?
ᱯᱤᱴᱷᱟᱹᱭ ᱟᱠᱚ ᱥᱩᱱᱩᱢ ᱯᱤᱴᱷᱟᱹ ᱠᱚ, ᱚᱱᱟ ᱡᱤᱞ ᱯᱤᱴᱷᱟᱹ ᱠᱚᱫᱚ ᱵᱟᱠᱚ ᱛᱮᱭᱟᱨᱟ᱾
ᱟᱨ ᱥᱩᱱᱩᱢ ᱯᱤᱴᱷᱟᱹ ᱠᱚ ᱫᱚ ᱟᱯᱮ ᱫᱚ ᱪᱮᱫ ᱨᱮᱯᱮ ᱯᱤᱴᱷᱟᱹᱭᱟ ᱚᱱᱠᱟ?
ᱪᱮᱫ ᱨᱮᱠᱚ ᱯᱤᱴᱷᱟᱹᱭᱟ, ᱤᱭᱟᱹ ᱨᱮ ᱥᱩᱱᱩᱢ ᱨᱮᱠᱚ ᱫᱩᱞᱟ ᱟᱨ ᱠᱚ ᱯᱤᱴᱷᱟᱹᱭᱟ᱾
ᱢᱟᱱᱮ ᱚᱱᱠᱟᱱᱟᱜ ᱯᱚᱨᱚᱵᱽ ᱨᱮ, ᱟᱵᱚ ᱥᱟᱱᱛᱟᱲᱟᱜ ᱪᱮᱫ ᱯᱚᱨᱚᱵᱽ ᱨᱮ
ᱟᱨ ᱪᱮᱫ ᱯᱚᱨᱚᱵᱽ ᱨᱮ, ᱥᱚᱦᱚᱨᱟᱭ ᱨᱮ ᱥᱟᱠᱨᱟᱛ ᱨᱮ ᱾ ᱟᱨ ᱚᱱᱠᱟᱜᱮ ᱥᱚᱨᱚᱦᱟᱭ ᱥᱟᱠᱨᱟᱛ ᱠᱚᱨᱮ ᱜᱮ ᱵᱟᱦᱟ ᱨᱮ᱾
ᱚ ᱢᱚᱛᱞᱚᱵ ᱟᱞᱮ ᱫᱚ, ᱯᱩᱥ ᱯᱚᱨᱚᱵᱽ ᱢᱟᱱᱮ ᱯᱩᱥ ᱯᱚᱨᱚᱵᱽ ᱟᱯᱮ ᱯᱮ ᱢᱟᱱᱟᱣᱟ?
ᱵᱟᱝᱼᱟ᱾
ᱟᱞᱮ ᱯᱩᱥ ᱯᱚᱨᱚᱵᱽ ᱨᱮ ᱟᱞᱮ ᱫᱚ ᱢᱤᱫᱴᱤᱡ ᱨᱮᱜᱮᱞᱮ ᱤᱭᱟᱹᱭᱟ ᱥᱩᱱᱩᱢ ᱯᱤᱴᱷᱟᱹᱭᱟ ᱾ ᱥᱚᱦᱚᱨᱟᱭ ᱨᱮᱫᱚ ᱵᱟ, ᱵᱟᱦᱟ ᱨᱮᱫᱚ ᱵᱟ ᱚᱱᱠᱟ᱾ ᱚᱱᱠᱟ ᱛᱮᱫᱚ ᱵᱟᱝ, ᱟᱢ ᱴᱟᱭᱤᱢ ᱨᱮᱫᱚ ᱵᱟᱝ᱾ ᱟᱛᱮᱠ ᱡᱤᱣᱤᱡ ᱫᱚ ᱟᱞᱮ ᱩᱱᱠᱩ ᱮᱴᱟᱜ ᱢᱟᱦᱟᱛ ᱠᱚ ᱢᱮᱱᱟᱜ ᱠᱚᱣᱟ, ᱩᱱᱠᱩ ᱠᱚ ᱤᱭᱟᱹᱭᱟ᱾
ᱟᱪᱪᱷᱟ᱾
ᱢᱤᱫ ᱫᱤᱱ᱾
ᱟᱨ ᱟᱯᱮᱴᱷᱮᱱ ᱚᱱᱟ ᱯᱩᱨᱩᱞᱤᱭᱟ ᱨᱮᱜᱮ ᱚᱡᱳᱫᱽᱫᱷᱟ ᱯᱟᱦᱟᱲ ᱦᱮᱱᱟᱜᱼᱟ᱾
ᱦᱮᱸ᱾
ᱚᱸᱰᱮ ᱫᱚ ᱪᱮᱫ ᱞᱮᱠᱟᱱ ᱡᱟᱭᱜᱟ ᱠᱟᱱᱟ?
ᱧᱮᱞ ᱠᱟᱹᱫᱟᱹᱧ ᱟᱹᱰᱤ ᱢᱚᱸᱡᱽ, ᱟᱹᱛᱷᱟᱹᱱ ᱟᱸᱠᱟ ᱵᱟᱠᱟ ᱨᱟᱥᱛᱟ ᱢᱮᱱᱟᱜᱼᱟ᱾ ᱟᱨ ᱟᱹᱰᱤ ᱵᱩᱨᱩ ᱪᱮᱛᱟᱱ ᱨᱮ ᱟᱵᱚ ᱥᱟᱱᱛᱟᱲ ᱚᱲᱟᱜ ᱢᱮᱱᱟᱜᱼᱟ᱾ ᱟᱹᱛᱩ ᱢᱮᱱᱟᱜᱼᱟ ᱟᱹᱰᱤ ᱪᱮᱦᱨᱟᱱᱟᱜ ᱾ ᱟᱹᱰᱤ ᱥᱟᱱᱛᱚ ᱯᱚᱨᱤᱵᱮᱥ᱾